ᱦᱮᱞᱳ, ᱦᱮᱸ ᱡᱚᱦᱟᱨ ᱜᱮ᱾
ᱟᱪᱪᱷᱟ, ᱵᱮᱥ ᱜᱮ ᱢᱮᱱᱟᱜ ᱵᱤᱱᱟ?
ᱦᱟᱸᱭ ᱵᱮᱥ ᱜᱮ ᱢᱮᱱᱟᱜ ᱞᱤᱧᱟᱹ᱾
ᱟᱪᱪᱷᱟ ᱱᱟᱯᱟᱭ ᱜᱮ, ᱚᱱᱟ ᱦᱚᱸ ᱮᱸ ᱟᱫᱚ ᱪᱮᱫ ᱠᱚ ᱵᱤᱱ ᱪᱤᱠᱟᱹ ᱫᱟ ᱦᱟᱸᱜ?
ᱪᱮᱫ ᱦᱚᱸ ᱵᱟᱝ ᱜᱮ ᱚᱲᱟᱜ ᱥᱮᱫ ᱜᱮᱞᱤᱧ ᱛᱟᱦᱮᱸ ᱠᱟᱱᱟ᱾ ᱟᱫᱚᱼᱼ ᱟᱫᱚ ᱵᱟᱲᱟᱭ ᱵᱤᱱ ᱛᱚ ᱰᱟᱺᱜᱩᱣᱟ ᱠᱚᱲᱟ ᱫᱚ ᱚᱲᱟᱜ ᱨᱮᱠᱚ ᱛᱟᱦᱮᱱᱟ ᱠᱤ ᱱᱤᱛᱚᱜ ᱫᱚ ᱠᱟᱹᱴᱤᱡᱼᱼ ᱵᱟᱦᱨᱮ ᱥᱮᱫ ᱠᱚ ᱪᱟᱞᱟᱜᱼᱟ, ᱯᱷᱳᱱ ᱵᱟᱲᱟ ᱞᱟᱹᱜᱤᱫ ᱫᱚ᱾ ᱯᱷᱳᱱ ᱠᱚ ᱜᱷᱟᱱᱴᱟ ᱞᱟᱹᱜᱤᱫ᱾ ᱥᱮ ᱟᱫᱚ ᱥᱮᱭ ᱧᱤᱫᱟᱹ ᱫᱚᱥᱴᱟ ᱠᱚ ᱠᱷᱚᱱ ᱜᱮ ᱦᱮᱡ ᱦᱩᱭᱩᱜ ᱜᱮ, ᱠᱮᱞᱟᱯ ᱨᱮ ᱟᱰᱰᱟ ᱦᱩᱭᱩᱜᱼᱟ᱾ ᱟᱨ ᱪᱮᱜ ᱵᱤᱱ ᱪᱤᱠᱟᱹᱭᱟ ᱵᱟᱠᱷᱟᱱ ᱫᱚ ᱦᱮᱸ
ᱛᱟᱦᱚᱞᱮ ᱦᱟᱸ ᱯᱟᱠᱟ ᱨᱮᱜᱮ ᱢᱮᱱᱟᱜ ᱵᱤᱱᱟ?
ᱠᱮᱞᱟᱯ ᱥᱮᱫ ᱨᱮᱫᱚ ᱵᱟᱝᱞᱤᱧ ᱪᱟᱞᱟᱣ ᱟᱠᱟᱱᱟ᱾ ᱠᱮᱞᱟᱯ ᱥᱮᱫ ᱨᱮ ᱟᱨᱦᱚᱸ ᱠᱚᱲᱟ ᱠᱚ ᱢᱮᱱᱟᱜ ᱠᱚᱣᱟ᱾ ᱫᱚᱢᱮ ᱠᱚ ᱨᱚᱲ ᱵᱟᱲᱟᱭᱟ᱾ ᱟᱫᱚ ᱚᱱᱛᱮ ᱨᱮᱫᱚ ᱵᱟᱹᱱᱩᱜ ᱱᱚᱛᱮ ᱞᱤᱧ ᱦᱮᱡ ᱟᱠᱟᱱᱟ, ᱠᱟᱹᱴᱤᱡ ᱵᱟᱭᱨᱮ ᱥᱮᱫ᱾ ᱟᱫᱚ ᱮᱴᱟᱜ ᱦᱚᱲᱟᱜ ᱨᱚᱲ ᱦᱚᱛᱚ ᱟᱸᱡᱚᱢᱚᱜ ᱵᱟᱭ ᱜᱟᱱᱚᱜᱼᱟ, ᱛᱷᱟᱨ ᱯᱟᱨᱥᱚᱱ ᱞᱟᱹᱭ ᱫᱟ ᱠᱚ ᱵᱟᱝ ᱜᱟᱱᱚᱜ ᱼᱟ ᱥᱮ ᱪᱮᱫ, ᱮᱴᱟᱜ ᱦᱚᱲᱟᱜ? ᱚᱱᱟ ᱠᱷᱟᱹᱛᱤᱨ ᱱᱚᱱᱛᱮ ᱨᱮ ᱢᱮᱱᱟᱜ ᱞᱤᱧᱟᱹ᱾
ᱟᱫᱚ ᱞᱟᱹᱭ ᱫᱟᱞᱤᱧ ᱠᱤ ᱱᱚᱛᱮ ᱟᱯᱮᱭᱟᱜ ᱢᱟᱱᱮ ᱠᱞᱟᱵᱽ ᱴᱟᱜ ᱦᱟᱸᱜ, ᱚᱱᱟ ᱫᱚ ᱟ ᱛᱩ ᱟᱹᱛᱩ ᱵᱷᱤᱛᱤᱨ ᱨᱮ ᱢᱮᱱᱟᱜ ᱟᱠᱟᱫᱼᱟ ᱥᱮ ᱱᱚᱜᱚᱭ ᱟᱯᱮᱭᱟᱜ ᱡᱟᱦᱟᱸ ᱯᱷᱩᱴᱵᱚᱞ ᱜᱨᱟᱣᱩᱱᱰ ᱢᱮᱱᱟᱹᱜ ᱫᱚ, ᱚᱱᱛᱮ ᱨᱮ ᱢᱮᱱᱟᱜᱼᱟ᱾
ᱦᱩᱸ᱾ ᱟᱞᱮᱭᱟᱜ ᱫᱚ ᱯᱷᱩᱴᱵᱚᱞ ᱜᱨᱟᱣᱩᱱᱰ ᱥᱩᱨ ᱨᱮᱜᱮ ᱢᱮᱱᱟᱜᱼᱟ, ᱯᱷᱩᱴᱵᱚᱞ ᱜᱟᱨᱟᱣᱩᱱᱰ ᱢᱮᱱᱟᱜᱼᱟ, ᱤᱥᱠᱩᱞ ᱢᱮᱱᱟᱜᱼᱟ᱾ ᱚᱱᱟ ᱟᱨᱠᱤ ᱡᱟᱯᱟᱜᱼᱡᱟᱯᱟᱜ ᱜᱮ ᱢᱤᱫᱴᱮᱱᱮ ᱠᱟᱱᱟ ᱞᱮᱼᱟ ᱟᱨ ᱥᱩ ᱥᱩᱵᱤᱫᱷᱟ ᱜᱮᱛᱟᱹᱞᱮ ᱭᱟ ᱢᱟᱱᱮ ᱦᱳᱭ ᱡᱚᱛᱚ ᱠᱤᱪᱷᱩᱜ ᱜᱮ ᱥᱩᱵᱤᱫᱷᱟ ᱵᱚᱞᱛᱮ ᱯᱷᱩᱴᱵᱚᱞ ᱜᱨᱟᱣᱩᱱᱰ ᱢᱮᱱᱟᱜᱼᱟ᱾ ᱚᱱᱟ ᱯᱟᱥᱮ ᱨᱮᱜᱮ ᱠᱞᱟᱵᱽ ᱢᱮᱱᱟᱜ ᱼᱟ, ᱚᱱᱟ ᱯᱟᱥᱮ ᱨᱮᱜᱮ ᱤᱥᱠᱩᱞ ᱢᱮᱱᱟᱜᱼᱟ᱾
ᱟᱪᱪᱷᱟ ᱟᱹᱰᱤ ᱥᱩᱨ ᱟᱹᱰᱤ ᱥᱩᱵᱤᱫᱟ ᱜᱮ ᱛᱟᱦᱮᱞᱮ ᱟᱫᱚ ᱟᱞᱮ ᱱᱚᱰᱮ ᱫᱚ ᱦᱟᱸᱼᱟᱜ ᱚᱱᱠᱟ ᱫᱚ ᱵᱟᱝᱼᱟ ᱟᱞᱮ ᱱᱚᱸᱰᱮ ᱫᱚ ᱦᱟᱜ ᱟᱹᱛᱩ ᱵᱤᱪᱭᱟᱹ ᱨᱮᱱᱜᱮ ᱢᱮᱱᱟᱜ ᱟᱠᱟᱜ ᱠᱮᱞᱟᱯ᱾ ᱟᱨ
ᱦᱮᱸ ᱾
ᱵᱚᱞ ᱟᱞᱮᱭᱟᱜ ᱜᱨᱟᱣᱩᱱᱰ ᱫᱚᱦᱟᱜ ᱢᱮᱱᱟᱜ ᱠᱟᱜ ᱛᱟᱞᱮᱭᱟ ᱯᱩᱨᱟᱹ ᱦᱟᱱᱮ ᱵᱤᱡᱭᱟᱹ ᱥᱟᱭᱤᱴᱷ ᱢᱟᱱᱮ ᱟᱛᱳ ᱠᱷᱚᱱᱟᱜ ᱟᱹᱰᱤ ᱯᱷᱟᱨᱟᱠ ᱧᱚᱜ ᱜᱮ ᱛᱟᱞᱮᱭᱟ᱾
ᱩᱢ᱾
ᱟᱫᱚ ᱚᱱᱛᱮ ᱨᱮᱫᱚ ᱪᱮᱫ ᱦᱚᱸ ᱵᱟᱹᱱᱩᱜ ᱟᱠᱟᱫᱼᱟ᱾
ᱦᱩᱸᱢ ᱟᱞᱮ ᱫᱚ ᱥᱩᱵᱤᱫᱷᱟ ᱠᱟᱱᱟᱱ ᱛᱟᱞᱮᱭᱟ ᱮᱭ ᱠᱟᱨᱚᱱ, ᱢᱤᱫᱴᱷᱮᱱ ᱜᱮ ᱡᱷᱚᱛᱚ ᱠᱤᱪᱷᱩ ᱢᱮᱱᱟᱜ ᱛᱟᱞᱮᱭᱟ ᱥᱮ ᱠᱞᱟᱵᱽ ᱦᱚᱸ ᱢᱮᱱᱟᱜᱼᱟ ᱟᱨ ᱠᱞᱟᱵᱽ ᱚᱱᱟ ᱯᱟᱥᱮ ᱨᱮᱜᱮ ᱜᱨᱟᱣᱩᱱᱰ᱾
ᱟᱪᱪᱷᱟ ᱟᱹᱰᱤ ᱥᱩᱵᱤᱫᱷᱟ ᱜᱮ ᱛᱟᱦᱚᱞᱮ ᱾ ᱟᱞᱮ ᱫᱚᱦᱟᱸᱜ ᱚᱱᱠᱟ ᱥᱩᱡᱳᱜᱽ ᱥᱩᱵᱤᱫᱷᱟ ᱫᱚ ᱵᱟᱹᱱᱩᱜ ᱟᱠᱟᱫ ᱛᱟᱞᱮᱭᱟ ᱡᱮᱢᱚᱱ ᱠᱞᱟᱵᱽ ᱥᱳ ᱨᱮ ᱛᱟᱦᱮᱱᱟ ᱟᱨ ᱚᱱᱰᱮᱜᱮ ᱜᱨᱟᱣᱩᱱᱰ ᱛᱟᱦᱮᱱᱟ᱾ ᱢᱟᱱᱮ ᱚᱸᱰᱮ ᱟᱹᱰᱟ ᱦᱚ ᱜᱟᱱᱚᱜᱼᱟ ᱵᱮᱥ᱾ ᱛᱟᱯᱚᱨᱮ ᱡᱷᱚᱛᱚ ᱠᱤᱪᱷᱩ ᱟᱹᱰᱤ ᱟᱹᱰᱤ ᱥᱩᱵᱤᱫᱷᱟ ᱵᱩᱡᱷᱟᱹᱜᱼᱟ᱾ ᱠᱞᱟᱵᱽ ᱡᱩᱫᱤ ᱛᱟᱦᱮᱱᱟ ᱜᱨᱟᱣᱩᱱᱰ ᱥᱩᱨ ᱨᱮ ᱟᱨ ᱡᱩᱫᱤ ᱵᱟᱝ ᱛᱟᱦᱮᱱᱟ ᱛᱟᱦᱚᱞᱮ ᱫᱚ ᱠᱳᱱᱚ ᱟᱹᱰᱤ ᱯᱷᱟᱸᱠᱟᱼᱯᱷᱟᱸᱠᱟ ᱜᱮ ᱵᱩᱡᱷᱟᱹᱜᱼᱟ ᱜᱨᱟᱣᱩᱱᱰ ᱦᱚᱸ᱾
ᱦᱳᱭ ᱟᱫᱚ ᱛᱟᱨᱟᱥᱤᱧ ᱵᱮᱲᱟ ᱵᱚᱞ ᱠᱚ ᱠᱷᱮᱞᱟ ᱟᱨ ᱛᱮᱦᱮᱱ ᱢᱟᱡᱟᱣ ᱦᱟᱛᱮᱱ ᱤᱧ ᱪᱟᱞᱟᱣᱲᱟᱜ ᱜᱮᱭᱟ ᱟᱨ ᱤᱥᱴᱮᱡ ᱢᱮᱱᱟᱜᱼᱟ ᱟ ᱥᱮ ᱚᱱᱟ ᱥᱟᱢᱟᱝ ᱨᱮᱜᱮ ᱴᱮᱡ ᱢᱮᱱᱟᱜᱼᱟ᱾ ᱠᱞᱟᱵᱽ ᱢᱮᱱᱟᱜᱼᱟ ᱤᱥᱴᱮᱡᱽ ᱢᱮᱱᱟᱜᱼᱟ ᱟᱨ ᱜᱨᱟᱣᱩᱱᱰ ᱢᱟᱱᱮ ᱢᱤᱫ ᱴᱷᱮᱱ ᱜᱮ᱾ ᱟᱫᱚ ᱟᱫᱚ ᱡᱩᱫᱤ ᱵᱟᱝ ᱮ ᱫᱟᱜ ᱠᱮᱼᱟᱭ ᱛᱟᱞᱦᱮᱸ ᱚᱸᱰᱮ ᱜᱮ ᱪᱟᱞᱟᱣ ᱠᱚᱜᱼᱟ ᱠᱚ ᱠᱚᱲᱟ ᱠᱚ ᱜᱤᱛᱤᱡ ᱵᱟᱲᱟ ᱠᱚᱜᱼᱟ ᱠᱚ ᱟᱨ ᱮᱴᱟᱜᱟᱼᱟ ᱠᱚ ᱤᱫᱤ ᱵᱟᱲᱟ ᱠᱮᱭᱟ ᱠᱚ᱾ ᱤᱥᱴᱮᱡ ᱪᱮᱛᱟᱱ ᱪᱮᱛᱟᱱ ᱧᱚᱜ ᱜᱮᱤ ᱠᱚ ᱠᱟᱴᱟᱣ ᱟᱠᱟᱫᱟ ᱵᱚᱞ ᱥᱚᱨᱠᱟᱨ ᱠᱷᱚᱱ ᱞᱟᱤᱴ ᱠᱚ ᱮᱢ ᱟᱠᱟᱫᱟ᱾ ᱵᱚᱲᱚ ᱞᱟᱹᱭᱼᱤᱴ ᱦᱚᱭ ᱯᱩᱨᱩᱥᱠᱟᱨ ᱜᱤᱨᱤᱥ ᱟᱹᱰᱤ ᱥᱟᱹᱜᱤᱧ ᱛᱮ ᱡᱟᱦᱟᱱᱟᱜ ᱦᱤᱡᱩᱜ ᱨᱮᱦᱚᱸ ᱫᱤᱥᱟᱹ ᱜᱚᱫᱮᱭᱟ ᱦᱟᱹᱛᱤ ᱢᱟᱛᱤ ᱦᱤᱡᱩᱜᱼᱟ ᱨᱮᱦᱚ ᱫᱤᱥ ᱜᱚᱫ ᱮᱭᱟ ᱡᱟᱦᱟᱸᱭ ᱠᱚ ᱮᱜᱟᱨᱚᱴᱟ ᱵᱟᱨᱚᱴᱟ ᱯᱚᱨᱡᱚᱱᱛᱚ ᱚᱸᱰᱮ ᱜᱮᱠᱚ ᱟᱰᱰᱟᱭ ᱜᱮᱭᱟᱠᱚ, ᱛᱟᱦᱮᱱ ᱜᱮᱭᱟᱠᱚ, ᱫᱩᱲᱩᱵ ᱵᱟᱲᱟᱜ ᱜᱮᱭᱟ ᱠᱚ ᱾
ᱟᱪᱪᱷᱟ ᱟᱫᱚ ᱟᱯᱮ ᱥᱮᱱ ᱫᱚ ᱚᱱᱠᱟ ᱵᱤᱨ ᱠᱚ ᱛᱤᱱᱟᱹᱜ ᱢᱟᱨᱟᱝ ᱜᱟᱱ ᱢᱮᱱᱟᱜ ᱟᱠᱟᱜ-ᱟ ᱥᱮ ᱵᱟᱝᱜᱮ?
ᱵᱤᱨ ᱢᱮᱱᱟᱜᱼᱟ ᱢᱟᱨᱟᱝ ᱢᱟᱨᱟᱝ ᱠᱤᱱᱛᱩ ᱟᱞᱮ ᱴᱷᱮᱱ ᱠᱷᱚᱱᱫᱚ ᱯᱮᱨᱟᱭ ᱪᱟᱞ ᱳᱭ ᱛᱤᱱ ᱠᱤᱞᱳᱢᱤᱴᱟᱨ ᱥᱟᱹᱜᱤᱧ ᱨᱮ ᱢᱮᱱᱟᱜᱼᱟ ᱵᱤᱨ ᱢᱟᱱᱮ ᱪᱟᱨ ᱫᱤᱠᱜᱮ ᱟᱞᱮ ᱟᱹᱛᱩ ᱫᱚ ᱠᱟᱴᱤᱡ ᱛᱟᱞᱟ ᱧᱚᱜ ᱨᱮ ᱢᱮᱱᱟᱜᱼᱟ ᱟᱫᱚ ᱟᱞᱮ ᱪᱟᱨ ᱫᱤᱜᱮ ᱫᱚ ᱟᱻ ᱵᱤᱨ ᱢᱮᱱᱟᱜᱼᱟ ᱾ ᱵᱤᱨ ᱠᱚ ᱢᱮᱱᱟᱜᱼᱟ ᱟᱨ ᱟᱹᱛᱩ ᱢᱮᱱᱟᱜᱼᱟ, ᱟᱞᱮ ᱟᱹᱛᱩ ᱫᱚ ᱯᱮᱨᱟᱭ ᱛᱟᱞᱟ ᱢᱟᱞᱟ ᱨᱮᱜᱮ ᱢᱮᱱᱟᱜᱼᱟ, ᱚᱱᱮ ᱦᱟᱹᱛᱤ ᱠᱚ ᱠᱚᱨᱛᱮ ᱜᱮᱞᱮ ᱟᱞᱮᱭᱟᱜ ᱟᱹᱛᱳ ᱫᱚ ᱛᱟᱞᱟᱢᱟᱞᱟ ᱨᱮ ᱦᱮᱱᱟᱜᱼᱟ᱾ ᱦᱟᱹᱛᱤ ᱦᱤᱡᱩᱜ ᱨᱮᱦᱚᱸ ᱟᱞᱮ ᱫᱚ ᱠᱷᱚᱵᱚᱨ ᱞᱮ ᱧᱟᱢᱟ ᱡᱮ ᱦᱟᱹᱛᱤ ᱠᱚ ᱪᱟᱞᱟᱜ ᱠᱟᱱᱟ᱾ ᱦᱟᱱᱠᱩ ᱟᱹᱛᱩ ᱵᱟᱭ ᱯᱟᱨᱚᱢ ᱞᱮᱱᱠᱷᱟᱱ ᱟᱞᱮ ᱟᱛᱩ ᱪᱤᱠᱟᱛᱮ ᱵᱚᱞᱚᱱᱟᱭ ᱚᱱᱟ ᱠᱷᱟᱛᱤᱨ ᱦᱟᱱᱠᱩ ᱡᱩᱫᱤ ᱠᱚ ᱧᱟᱢᱮᱭᱟ ᱛᱚᱵᱮ ᱟᱞᱮ ᱛᱚ ᱵᱚᱞᱚᱱᱟᱭ ᱾
ᱟᱪᱪᱷᱟ ᱢᱟᱱᱮ ᱚᱱᱟ ᱠᱚᱫᱚ ᱠᱷᱚᱵᱚᱨ ᱫᱚ ᱦᱟᱸᱜ ᱟᱹᱰᱤ ᱮᱰᱵᱷᱟᱱᱥ ᱨᱮᱜᱮ ᱵᱟᱲᱟᱭ ᱧᱟᱢ ᱟᱞᱮ ᱾
ᱦᱮᱸ ᱾
ᱛᱟᱦᱚᱞᱮ ᱦᱩ ᱫᱟᱠᱟ ᱠᱚᱫᱚ ᱛᱤ ᱨᱤᱵᱤᱱ ᱡᱚᱢ ᱵᱟᱲᱟᱭᱟ
ᱫᱟᱠᱟ ᱡᱚᱢ ᱠᱟᱛᱮᱫ ᱜᱮᱞᱤᱧ ᱦᱮᱡ ᱟᱠᱟᱱᱟ ᱛᱟᱨᱯᱚᱨ ᱟᱵᱟᱨ ᱱᱟᱜ ᱠᱷᱟᱱ ᱡᱚᱢ ᱠᱟᱛᱮᱜ ᱜᱮ ᱡᱟᱹᱯᱤᱫ ᱦᱩᱭᱩᱜᱼᱟ᱾ ᱠᱟᱨᱚᱱ ᱱᱚᱰᱮ ᱱᱟᱝᱠᱷᱟ ᱨᱮᱸᱜᱮᱡ ᱟᱥᱮ ᱟᱫᱚ ᱱᱚᱛᱮ ᱨᱮᱵᱤᱱ ᱟᱰᱟᱭᱟ ᱩᱱ ᱡᱚᱠᱷᱚᱱ ᱩᱱᱟᱹᱜ ᱜᱷᱟᱹᱲᱤᱡ ᱨᱮᱸᱜᱮᱡ ᱜᱮᱭᱟ ᱟᱫᱚ ᱨᱮᱸᱜᱮᱡ ᱛᱮᱵᱤᱱ ᱡᱟᱹᱯᱤᱫᱟ ᱠᱤ ᱟᱫᱚ ᱡᱚᱢ ᱠᱟᱛᱮ ᱜᱮ ᱡᱟᱹᱯᱤᱫ ᱦᱩᱭᱩᱜᱼᱟ᱾
ᱛᱟᱦᱚᱞᱮ ᱢᱟᱱᱮ ᱟᱹᱵᱤᱱ ᱫᱚ ᱛᱤᱱᱟᱹᱜ ᱨᱮᱵᱤᱱ ᱯᱟᱲᱦᱟᱜ ᱠᱟᱱᱟ?
ᱯᱟᱲᱦᱟᱣ ᱵᱳᱞᱛᱮ ᱮᱠᱷᱚᱱ ᱫᱚᱞᱤᱧ ᱵᱟᱹᱜᱤ ᱦᱟᱛᱟᱲ ᱠᱟᱫᱟ ᱟᱨ ᱠᱤᱱᱛᱩ
ᱢᱟᱱᱮ ᱡᱩᱫᱤ ᱡᱟᱦᱟᱱᱟᱜ ᱱᱚᱝᱠᱟ ᱚᱥᱩᱵᱤᱫᱟ ᱦᱩᱭ ᱞᱮᱠᱷᱟᱱ ᱚᱱᱠᱟ ᱦᱩᱭ ᱜᱚᱫᱚᱜ ᱜᱮᱭᱟ᱾
ᱚ ᱴᱟᱠᱟ ᱯᱩᱭᱥᱟ ᱫᱚᱨᱠᱟᱨ ᱠᱟᱱᱟ ᱛᱚ ᱾
ᱼ ᱴᱟᱠᱟ ᱡᱩᱫᱤ ᱛᱟᱦᱮᱱ ᱛᱟᱵᱤᱱᱟ ᱛᱚᱵᱮ ᱵᱤᱱ ᱡᱟᱦᱱᱟᱜ ᱠᱳᱨᱥ ᱵᱤᱱ ᱠᱚᱨᱟᱣᱟ ᱥᱮ ᱡᱟᱦᱟᱱᱟᱜ ᱢᱟᱱᱮ ᱡᱟᱦᱟᱱᱟᱜ ᱵᱤᱱ ᱯᱟᱲᱦᱟᱣ ᱫᱟᱲᱮᱭᱟᱜᱼᱟ ᱟᱨ ᱡᱩᱫᱤ ᱴᱟᱠᱟ ᱡᱩᱫᱤ ᱵᱟᱝ ᱛᱟᱦᱮᱱ ᱛᱟᱵᱤᱱᱟ ᱛᱚ ᱟᱹᱵᱤᱱ ᱫᱚ ᱪᱮᱫ ᱦᱚᱸ ᱵᱟᱹᱵᱤᱱ ᱫᱟᱲᱮᱭᱟᱜᱼᱟ ᱪᱮᱫ ᱦᱚᱸ ᱜᱮ ᱵᱟᱵᱤᱱ ᱫᱟᱲᱮᱭᱟᱜᱼᱟ ᱾
ᱦᱩᱸ ᱴᱟᱠᱟ ᱫᱚ ᱞᱟᱜᱟ ᱟᱵᱤᱱ ᱫᱚ ᱛᱟᱦᱚᱞᱮ ᱛᱤᱱᱟᱹᱜ ᱨᱮᱵᱤᱱ ᱯᱟᱲᱦᱟᱣ ᱟᱠᱟᱱᱟ ᱛᱟᱦᱚᱞᱮ?
ᱚ ᱟᱹᱞᱤᱧ ᱫᱚ ᱠᱚᱞᱮᱡ ᱦᱟᱸᱜ᱾
ᱪᱟᱞᱟᱜ ᱠᱟᱱ ᱛᱟᱹᱵᱤᱱᱟ ᱠᱚᱢᱯᱤᱞᱤᱴ ᱠᱮᱫᱟ ᱵᱤᱱ ᱥᱮ ᱟᱭᱨᱤ?
ᱮ ᱠᱚᱢᱯᱤᱞᱤᱴ ᱮᱫᱟᱞᱤᱧ ᱦᱟᱸᱜ᱾
ᱚ ᱾
ᱱᱚᱣᱟ ᱯᱷᱟᱭᱱᱮᱞ ᱦᱟᱸᱜ᱾
ᱟᱵᱟᱨ ᱚᱱᱮ ᱥᱚᱨᱠᱟᱨ ᱮ ᱞᱟᱹᱭ ᱫᱟ ᱡᱩᱵᱚ ᱥᱚᱠᱛᱤ ᱛᱤᱥ ᱠᱷᱚᱱᱟᱜ ᱯᱷᱚᱨᱚᱢ ᱯᱷᱤᱞᱟᱯ ᱟᱵᱟᱨ ᱪᱟᱞᱩᱜ ᱠᱟᱱᱟ᱾
ᱦᱩ ᱾
ᱧᱟᱢ ᱠᱮᱫᱟ ᱠᱚ ᱛᱤᱱ ᱦᱟᱡᱟᱨ ᱠᱟᱛᱮ᱾ ᱟᱨᱻ ᱛᱤᱥ ᱠᱚ ᱤᱭᱳᱭ ᱫᱟ ᱦᱟᱸᱜ ᱱᱚᱜ-ᱚᱭ ᱡᱩᱵ ᱥᱚᱠᱛᱤ ᱦᱚᱸ᱾ ᱚ, ᱟᱹᱵᱤᱱ ᱫᱚ ᱵᱤᱱ ᱧᱟᱢ ᱟᱠᱟᱫᱟ ᱢᱤᱫ ᱫᱷᱟᱹᱣ ᱫᱚ?
ᱛᱤᱱᱟᱹᱜ ᱛᱤᱱᱟᱹᱜ
ᱦᱮᱞᱳ?
ᱦᱮᱸ ᱦᱮᱸ, ᱟᱹᱵᱤᱱ ᱛᱤᱱᱳᱜ ᱵᱤᱱ ᱧᱟᱢ ᱠᱮᱫᱟ?
ᱦᱮᱸ, ᱪᱮᱫ ᱵᱮᱱ ᱞᱟᱹᱭ ᱮᱜ-ᱟ?
ᱫᱷᱟᱵᱤᱡ
ᱟᱣᱟᱡ ᱵᱟᱝ ᱟᱸᱡᱚᱢᱚᱜ ᱠᱟᱱ ᱛᱟᱵᱤᱱᱟ ᱱᱤᱛᱚᱜ ᱠᱟᱹᱴᱤᱡ ᱴᱟᱣᱟᱨ ᱧᱚᱜ ᱨᱮ ᱥᱮᱱᱚᱜ ᱵᱤᱱ᱾
ᱮᱢ ᱵᱤ ᱪᱟᱵᱟᱭ ᱮᱱᱟ ᱥᱮᱪᱮᱫ? ᱟᱭᱟᱝ
ᱦᱩᱸ, ᱢᱟᱱᱮ ᱤᱭᱟᱹᱴᱟᱜ ᱴᱚᱱᱴᱟᱜ ᱟᱹᱵᱤᱱᱟᱜ ᱜᱮᱫᱚᱜ ᱠᱟᱱᱟ ᱟᱨᱠᱤ, ᱚᱱᱮ ᱚᱱᱠᱟ ᱟᱸᱡᱚᱢᱚᱜ
ᱟᱹᱞᱤᱧ ᱪᱮᱫ ᱞᱤᱧ
ᱟᱭ ᱧ
ᱟᱪᱪᱷᱟ, ᱟᱨ ᱱᱚᱣᱟ ᱠᱚᱞ ᱫᱚ ᱦᱚᱭᱛᱳ ᱯᱩᱨᱟᱹᱜ ᱜᱮᱭᱟ ᱦᱟᱸᱜ, ᱤᱱᱠᱟᱛᱮ ᱵᱟᱭ ᱯᱩᱨᱟᱹᱜ ᱜᱮᱭᱟ᱾
ᱟᱫᱚ ᱛᱟᱦᱚᱞᱮ ᱠᱟᱴᱟᱣ ᱟᱹᱞᱤᱧ ᱥᱮ ᱪᱮᱫ?
ᱢᱟᱱᱮ ᱟᱫᱚ ᱦᱟᱸᱜ ᱱᱚᱸᱜ-ᱚᱭ ᱦᱟᱸᱜ ᱨᱚᱲ ᱦᱟᱸᱜ ᱜᱮᱫᱚᱜ ᱠᱟᱱ ᱛᱟᱵᱤᱱ ᱫᱚ ᱢᱟᱱᱮ᱾ ᱨᱮᱡᱮᱠᱴᱚᱜ-ᱟ ᱥᱮ ᱪᱤᱠᱟᱹᱜ-ᱟ ᱠᱚᱞ ᱠᱚ?
ᱥᱟᱵᱽ ᱵᱤᱱ ᱥᱮ
ᱯᱷᱟᱭᱤ ᱡᱤ
ᱟᱪᱪᱷᱟ᱾ ᱦᱮᱸ, ᱢᱟᱱᱮ ᱟᱞᱮ ᱦᱚᱸ ᱚᱱᱠᱟ ᱨᱮᱦᱚᱸ ᱱᱚᱝᱠᱟ᱾ ᱯᱷᱳᱨᱡᱤ ᱟᱞᱮ ᱟᱹᱛᱩ ᱨᱮᱦᱚᱸ ᱴᱟᱣᱟᱨ ᱫᱚ ᱢᱮᱱᱟᱜ ᱜᱮᱭᱟ ᱯᱷᱳᱨᱡᱤ ᱴᱟᱣᱟᱨ᱾ ᱟᱫᱚ ᱯᱷᱟᱭᱵᱽ ᱡᱤ ᱫᱚ ᱵᱟᱠᱚ ᱯᱷᱟᱭᱤᱵᱽ ᱡᱤ ᱱᱚᱣᱟ ᱨᱤᱪᱟᱨᱡᱽ ᱠᱚᱦᱚᱸᱯᱷᱟᱭᱤᱵᱷ ᱡᱤ ᱜᱮ ᱨᱤᱪᱟᱨᱡᱽ ᱢᱟᱨᱟ ᱦᱩᱭᱩᱜ ᱠᱟᱱᱟ᱾ᱠᱤᱱᱛᱩ ᱟᱨ ᱴᱟᱣᱟᱨ ᱫᱚ ᱟᱹᱣᱨᱤ ᱠᱚ ᱟᱹᱜᱩᱭᱟ᱾
ᱚᱠᱟ ᱥᱮᱫ ᱨᱮᱧ ᱪᱟᱞᱟᱣ ᱞᱮᱱᱠᱷᱟᱱ ᱴᱟᱣᱟᱨᱮ ᱧᱟᱢᱟ, ᱠᱤᱱᱛᱩ ᱟᱹᱛᱩ ᱥᱮᱫ ᱦᱮᱡ ᱞᱮᱠᱷᱟᱱ ᱯᱷᱟᱭᱤᱵᱽ ᱡᱤ ᱵᱟᱭ ᱧᱟᱢᱚᱜ-ᱟ᱾ ᱮᱠᱫᱚᱢ ᱮᱠᱫᱚᱢ
ᱟᱞᱮ ᱟᱞᱮ ᱦᱚᱸ ᱚᱱᱠᱟ ᱜᱮ ᱢᱟᱱᱮ ᱟᱹᱛᱩ ᱵᱷᱤᱛᱨᱤ ᱨᱮᱦᱚᱸ ᱯᱷᱟᱭᱤᱵᱽ ᱡᱤ ᱫᱚ ᱵᱟᱝ ᱧᱟᱢᱚᱜ-ᱟ᱾ ᱠᱤᱱᱛᱩ ᱟᱹᱵᱤᱱ ᱦᱟᱸᱜ ᱟᱞᱮᱭᱟᱜ ᱜᱨᱟᱩᱱᱰ ᱡᱩᱫᱤ ᱵᱤᱱ ᱪᱟᱞᱟᱜ-ᱟ ᱛᱟᱦᱚᱞᱮ ᱫᱚ ᱱᱚᱸᱰᱮ ᱫᱚ ᱯᱷᱟᱭᱤᱵᱽ ᱡᱤ ᱯᱩᱨᱟᱹᱭ ᱧᱟᱢᱟ᱾
ᱦᱮᱸ,